ᱦᱩᱸ ᱦᱩᱸ ᱟᱸᱡᱚᱢᱚᱜ ᱠᱟᱱᱟ ᱪᱮᱫ ᱞᱟᱝ ᱞᱮ ᱴᱷᱤᱠ ᱜᱮᱭᱟ ᱚᱱᱟ ᱥᱟᱹᱨᱩ ᱵᱟᱵᱟᱫ ᱟᱫᱚ ᱨᱚᱼᱨᱚᱫ ᱜᱮ ᱵᱩᱡᱷᱟᱹᱜ ᱟᱥᱮ ᱵᱟᱝ ᱦᱮᱸ ᱟᱯᱮ ᱥᱮᱫ ᱫᱚ ᱦᱮᱸ ᱦᱮᱸ ᱟᱫᱚ ᱚᱱᱟ ᱟᱞᱮᱥᱮᱫ ᱢᱟ ᱚᱱᱟ ᱛᱮᱠᱤ ᱠᱟᱛᱮᱫ ᱫᱚ ᱠᱟᱹᱴᱤᱡ ᱨᱚ ᱨᱚᱼᱨᱚᱜ ᱵᱩᱡᱷᱟᱹᱜᱼᱟ ᱡᱚᱢ ᱥᱩᱢᱚᱭ ᱟᱫᱚ ᱟᱯᱮᱥᱮᱫ ᱛᱩᱭ ᱟᱱᱟ ᱨᱚᱼᱨᱚᱜ ᱨᱚᱨᱚᱜ ᱵᱩᱡᱷᱟᱹᱜ ᱟᱥᱮ ᱵᱟᱝ ᱠᱟᱹᱴᱤᱡ
ᱵᱟᱝ ᱵᱟᱝ ᱚᱱᱟ ᱫᱚ ᱟᱞᱮ ᱚᱱᱮ ᱡᱟᱦᱟᱸ ᱫᱚ ᱵᱷᱟᱵ ᱴᱟ ᱡᱟᱦᱟᱸ ᱵᱩᱡᱩᱜᱼᱟ ᱚᱱᱟ ᱫᱚ ᱥᱩᱱᱩᱢ ᱛᱤᱜᱤ ᱪᱟᱵᱟᱜ ᱛᱟᱦᱮᱸᱱᱟ ᱡᱟᱦᱟᱸ ᱫᱚ ᱚᱱᱟ ᱛᱩᱲᱤ ᱥᱩᱱᱩᱢ ᱨᱮ ᱵᱮᱥ ᱞᱮᱠᱟᱞᱮ ᱵᱷᱟᱹᱡᱤᱭᱟ ᱛᱩᱲᱤ ᱥᱩᱱᱩᱢ ᱨᱮ ᱵᱷᱟᱹᱜᱤ ᱞᱮᱠᱟᱞᱮ ᱠᱷᱚᱨ ᱠᱷᱚᱨ ᱞᱮ ᱵᱷᱟᱹᱡᱤ ᱛᱟᱦᱮᱸᱱᱟ ᱚᱱᱟ ᱵᱷᱟᱹᱡᱤ ᱫᱟᱨᱟᱭ ᱛᱮᱜᱮ ᱚᱱᱟ ᱫᱚ ᱪᱟᱵᱟᱜᱼᱟ ᱚᱱᱟ ᱵᱟᱵᱟᱫ ᱴᱟᱜ ᱫᱚ ᱚᱱᱟ ᱵᱷᱟᱹᱡᱤ ᱚᱱᱟ ᱨᱮᱭᱟᱜ ᱵᱟᱵᱚᱫ ᱫᱚ ᱡᱚᱛᱚ ᱪᱟᱵᱟᱨ ᱢᱚᱸᱡᱽ ᱜᱮ ᱵᱩᱡᱩᱜ ᱛᱟᱦᱮᱸᱱᱟ ᱟᱫᱚ ᱚᱱᱠᱟ ᱠᱟᱛᱮᱜ ᱩᱛᱩ ᱫᱚ ᱟᱞᱮ ᱫᱚᱞᱮ ᱡᱚᱢᱟ ᱟᱨ ᱡᱟᱦᱟᱸ ᱫᱚ ᱟᱢ ᱵᱟᱯᱷᱟᱣ ᱠᱟᱛᱮᱜ ᱥᱤᱯᱤᱢ ᱞᱟᱹᱭᱫᱟ ᱚᱱᱟ ᱫᱚ ᱵᱟᱯᱷᱟᱣ ᱠᱟᱛᱮ ᱫᱚ ᱵᱟᱹᱧ ᱡᱚᱢ ᱵᱟᱲᱟ ᱠᱟᱜᱼᱟ ᱱᱤᱭᱟᱹ ᱫᱚ ᱯᱩᱭᱞᱩ ᱵᱟᱨ ᱡᱚᱢ ᱫᱚ ᱟᱞᱮ ᱫᱚ ᱩᱛᱩ ᱠᱟᱛᱮᱫ ᱜᱮᱭᱟᱞᱮ ᱟᱞᱮ ᱫᱚ ᱡᱟᱹᱥᱛᱤ ᱠᱟᱭᱛᱮ ᱩᱛᱩ ᱠᱟᱛᱮᱫ ᱜᱮᱞᱮ ᱡᱚᱢ ᱛᱟᱦᱮᱱᱟ ᱟᱞᱮ
ᱟᱪᱪᱷᱟ ᱟᱪᱪᱷᱟ ᱟᱪᱪᱷᱟ ᱚ ᱟᱞᱮᱥᱮᱫ ᱫᱚ ᱚᱱᱠᱟ ᱩᱛᱩ ᱠᱟᱛᱮᱫ ᱫᱚ ᱵᱟᱞᱮ ᱡᱚᱢ ᱵᱟᱲᱟ ᱟᱠᱟᱫᱟ ᱚᱱᱟ ᱵᱷᱟᱯᱟᱣ ᱠᱟᱛᱮ ᱜᱮᱞᱮ ᱡᱚᱢ ᱵᱟᱲᱟ ᱟᱠᱟᱫᱟ ᱛᱟᱯᱚᱨᱮ ᱚᱱᱟ ᱟᱞᱛᱤ ᱟᱞᱛᱤ ᱫᱚ ᱵᱟᱝ ᱥᱟᱹᱨᱩ ᱥᱟᱹᱨᱩ ᱠᱚᱫᱚ ᱪᱮᱫ ᱠᱟ ᱯᱮ ᱡᱚᱢ ᱜᱮᱭᱟ ᱛᱟᱦᱚᱞᱮ ᱟᱯᱮ ᱥᱮᱫ ᱫᱚ ᱥᱟᱹᱨᱩ ᱫᱚ
ᱦᱳᱭ ᱵᱚᱭᱦᱟ ᱟᱹᱞᱩ ᱫᱚ ᱵᱚᱨᱚᱱᱪᱚᱭ ᱞᱟᱹᱭ ᱡᱮ ᱵᱟᱯᱷᱟᱣ ᱠᱟᱛᱮ ᱦᱚᱞᱮ ᱡᱚᱢ ᱠᱟᱫᱟ ᱥᱤᱯᱤ ᱠᱟᱛᱮ ᱦᱮᱸᱥᱮ ᱵᱟᱯᱷᱟᱣ ᱠᱟᱛᱮᱜ ᱥᱤᱯᱤ ᱠᱟᱛᱮᱜ ᱦᱚᱸ ᱡᱚᱢ ᱦᱩᱭ ᱠᱟᱱᱟ ᱥᱮ ᱚᱝᱠᱟ ᱥᱟᱹᱨᱩ ᱚᱛᱩ ᱠᱟᱛᱮᱜ ᱦᱚᱸ ᱵᱟᱹᱞᱞᱤ ᱞᱮᱠᱟ ᱡᱚᱢ ᱜᱟᱱᱚᱟ ᱟᱫᱚ ᱥᱟᱹᱨᱩ ᱩᱛᱩ ᱨᱮᱭᱟᱜ ᱦᱚᱸ ᱚᱱᱠᱟ ᱜᱮ ᱥᱮᱢ ᱯᱚᱫᱽᱫᱷᱚᱛᱤ ᱥᱟᱹᱨᱩ ᱫᱚ ᱚᱱᱠᱟ ᱥᱩᱱᱩᱢ ᱨᱮ ᱵᱷᱟᱡᱟᱭ ᱦᱩᱭᱩᱜᱼᱟ᱾ ᱡᱟᱹᱥᱛᱤ ᱥᱩᱱᱩᱢ ᱨᱮᱫᱚ ᱚᱱᱠᱟ ᱵᱟᱞᱮ ᱵᱷᱟᱡᱤᱭᱮᱫ ᱛᱟᱦᱮᱱᱟ, ᱠᱚᱢ ᱥᱩᱱᱩᱢ ᱨᱮ ᱜᱮᱞᱮ ᱵᱷᱟᱹᱡᱤ ᱛᱟᱦᱮᱱ ᱜᱮᱭᱟ ᱦᱮᱸ ᱥᱮ
ᱚᱻ
ᱟᱫᱚ ᱚᱱᱟ ᱚᱱᱟ ᱫᱚ ᱟᱞᱮᱫᱚ ᱤᱭᱟᱹ ᱡᱤᱞ ᱟᱛᱮ ᱟᱹᱰᱤ ᱪᱚᱨᱚᱠ ᱩᱛᱩ ᱵᱩᱡᱷᱟᱹᱜ ᱫᱚ ᱠᱟᱹᱴᱤᱡ ᱟᱹᱰᱤ ᱞᱮᱸᱡᱮᱨ ᱞᱮᱸᱡᱮᱨ ᱜᱮᱭᱟ ᱛᱚ ᱤᱱᱟᱹᱛᱮ ᱡᱤᱞ ᱟᱨ ᱟᱞᱩ ᱟᱨ ᱡᱮᱞ ᱠᱚᱛᱮ ᱫᱚ ᱟᱹᱰᱤ ᱪᱚᱨᱚᱠ ᱵᱩᱡᱷᱟᱹᱜᱼᱟ ᱟᱯᱮ ᱥᱮᱫ ᱫᱚ ᱪᱮᱫ ᱡᱮᱞ ᱠᱚᱛᱮ ᱯᱮ ᱩᱛᱜ ᱵᱟᱲᱟᱭ ᱜᱮᱭᱟ?
ᱦᱳᱭ ᱦᱳᱭ ᱦᱳᱭ ᱚᱱᱟ ᱫᱚ ᱟᱞᱮ ᱫᱚ ᱜᱩᱰᱩ ᱡᱤᱞ ᱟᱮᱛ ᱟᱹᱰᱤ ᱵᱷᱟᱞᱤ ᱵᱩᱡᱩᱜ ᱛᱟᱦᱮᱱᱟ᱾ ᱨᱚᱦᱚᱲ ᱦᱟᱠᱩ ᱦᱮᱸᱥᱮ ᱨᱚᱦᱚᱲ ᱦᱟᱠᱩ ᱥᱟᱶ ᱛᱮ ᱟᱹᱰᱤ ᱱᱟᱯᱟᱭ ᱵᱩᱡᱟᱹᱜ ᱛᱟᱦᱮᱸᱱᱟ ᱡᱚᱢ ᱠᱚᱨᱮ ᱦᱚᱸ ᱟᱹᱰᱤ ᱥᱮᱵᱮᱞ ᱜᱮ ᱵᱩᱡᱩᱜ ᱦᱚᱲ ᱠᱚ ᱥᱟᱶ ᱛᱮᱫᱚ ᱟᱫᱚ ᱟᱢ ᱫᱚ ᱜᱚᱢᱠᱮ ᱨᱚᱦᱚᱲ ᱦᱟᱠᱩ ᱥᱟᱸᱣ ᱥᱮ ᱡᱤᱞ ᱩᱛᱩ ᱜᱩᱰᱩ ᱡᱤᱞ ᱩᱛᱩ ᱫᱚ ᱚᱱᱟ ᱯᱤᱰᱤᱮᱛ ᱤᱭᱟᱹ ᱡᱟᱦᱟᱸ ᱫᱚ ᱥᱟᱹᱨᱩ ᱫᱚᱢ ᱡᱚᱢ ᱟᱠᱟᱟᱜᱼᱟ ᱥᱮ ᱵᱟᱝᱟ?
ᱤᱧᱫᱚ ᱥᱟᱹᱨᱩ ᱫᱩᱧ ᱡᱚᱢ ᱟᱠᱟᱫᱟ ᱚᱱᱮ ᱤᱭᱟ ᱟᱛᱮᱜᱮ ᱚᱱᱟ ᱥᱤᱢ ᱡᱤᱞ ᱟᱛᱮ ᱜᱮ ᱟᱫᱚ ᱚᱱᱟ ᱮᱤᱭᱟᱹ ᱠᱚᱫᱚ ᱡᱮᱢᱚᱱ ᱜᱩᱰᱩ ᱡᱤᱞ ᱟᱛᱮᱮᱫ ᱫᱚ ᱵᱟᱝ ᱡᱚᱢ ᱦᱩᱭ ᱟᱠᱟᱱᱟ ᱟᱞᱮ ᱫᱚ ᱚᱱᱟ ᱜᱩᱰᱩ ᱡᱤᱞ ᱠᱚᱫᱚ ᱮᱠᱷᱮᱱᱟᱜ ᱜᱮᱞᱮ ᱩᱛᱩᱭ ᱜᱮᱭᱟ ᱟᱨᱠᱤ᱾
ᱦᱳᱭ ᱟᱞᱮᱥᱮᱫ ᱫᱚ ᱜᱩᱰᱩ ᱡᱤᱞ ᱟᱨ ᱵᱮᱸᱜᱟᱲ ᱦᱚᱸᱠᱚ ᱩᱛᱩᱭ ᱜᱮᱭᱟ ᱚᱱᱟ ᱥᱟᱶᱛᱮ ᱜᱩᱰᱩ ᱡᱤᱞ ᱥᱟᱹᱨᱩ ᱦᱚᱸ ᱟᱹᱰᱤ ᱵᱟᱛᱟᱨ ᱨᱮ ᱟᱹᱰᱤ ᱟᱹᱰᱤ ᱥᱤᱵᱤᱞᱮ ᱛᱟᱦᱮᱱᱟ ᱜᱳᱰᱩ ᱡᱤᱞ ᱥᱟᱹᱨᱩ᱾ ᱠᱟᱹᱴᱤᱡ ᱵᱷᱟᱞᱤ ᱵᱩᱡᱩᱜ ᱛᱟᱦᱮᱱᱟ ᱡᱚᱢ ᱠᱚᱨᱮ ᱦᱚᱸ, ᱟᱞᱮ ᱫᱚ ᱚᱱᱟ ᱥᱟᱹᱨᱩ ᱫᱚ ᱡᱤᱞ ᱥᱟᱶᱛᱮᱦ ᱥᱮ ᱨᱚᱦᱚᱲ ᱦᱟᱹᱠᱩ ᱥᱟᱶᱛᱮ ᱥᱮ ᱮᱠᱷᱮᱱ ᱥᱟᱹᱨᱩ ᱦᱚᱸ ᱟᱨ ᱱᱚᱱᱛᱮ ᱞᱟᱹᱭ ᱜᱟᱱ ᱡᱮ ᱡᱟᱦᱟᱸ ᱫᱚ ᱥᱟᱨᱩ ᱟᱨ ᱯᱩᱨᱟᱹᱭ ᱠᱷᱲᱟ ᱦᱚᱸ ᱠᱟᱹᱴᱤᱡ ᱵᱮᱥ ᱜᱮ ᱵᱟ ᱟᱨᱚ ᱟᱸᱡᱚᱢ ᱠᱚᱛᱮ ᱦᱚᱸ ᱟᱹᱰᱤ ᱥᱤᱵᱤᱞ ᱜᱮᱭᱟ ᱛᱚ ᱟᱯᱮ ᱥᱮᱫ ᱫᱚ ᱦᱳᱭ ᱨᱚᱦᱚᱲ ᱦᱟᱹᱠᱩ ᱠᱚᱫᱚ ᱮ ᱥᱟᱹᱨᱩ ᱥᱟᱶ ᱛᱮᱫᱚ ᱵᱟᱯᱮ ᱢᱮᱥᱟᱣ ᱠᱟᱜᱼᱟ
ᱮᱸᱦᱮᱜ ᱮᱸᱦᱮᱜ ᱥᱟᱹᱨᱩ ᱠᱚᱫᱚ ᱵᱟᱞᱮ ᱢᱮᱥᱟᱜ ᱠᱟᱱᱟ ᱟᱞᱮ ᱟᱞᱮ ᱛᱟᱦᱚᱞᱮ, ᱚᱱᱠᱟ ᱨᱚᱦᱚᱲ ᱦᱟᱹᱠᱩ ᱫᱚᱯᱮ ᱟᱯᱮ ᱥᱮᱫ ᱫᱚ ᱪᱮᱫ ᱞᱮᱠᱟ ᱨᱟᱯᱟᱜ ᱠᱚᱛᱮ ᱯᱮ ᱤᱭᱟᱹ ᱵᱟᱲᱟ ᱟᱠᱟᱫ ᱠᱚᱣᱟ ᱥᱮ ᱨᱚᱦᱚᱲ ᱟᱠᱚ ᱩᱱᱠᱩ ᱡᱟᱦᱟᱸᱭ,
ᱤᱧ ᱱᱚᱜᱚᱭ ᱨᱚᱦᱚᱲ ᱦᱟᱹᱠᱩ ᱡᱟᱦᱟᱸ ᱫᱚ ᱨᱟᱯᱟᱜ ᱠᱟ ᱛᱮ ᱢᱤᱠᱥᱪᱟᱨ ᱨᱮ ᱢᱤᱠᱥ ᱠᱟᱛᱮᱫ ᱟᱹᱰᱤ ᱵᱷᱟᱹᱞᱤ ᱥᱤᱵᱤᱞᱟ, ᱵᱷᱟᱹᱞᱤ ᱠᱚ ᱥᱤᱵᱤᱞ ᱛᱟᱦᱮᱸᱱᱟ ᱨᱚᱦᱚᱲ ᱦᱟᱹᱠᱩ ᱦᱚᱸ ᱦᱮᱸᱥᱮ ᱾ ᱡᱚᱢ ᱨᱮ ᱫᱟᱜ-ᱢᱟᱹᱲᱤ ᱥᱟᱶᱛᱮ ᱢᱟᱱᱮ ᱠᱟᱹᱴᱤᱡ ᱟᱨᱟᱢ ᱵᱩᱡᱩᱜ ᱛᱟᱦᱮᱱᱟ ᱡᱚᱢ ᱨᱮ᱾
ᱦᱩᱸ ᱦᱩᱸ ᱟᱨ ᱛᱟᱦᱚᱞᱮ ᱚᱡᱮ ᱠᱚᱫᱚ ᱚᱱᱠᱟ ᱨᱟᱯᱟᱜ ᱠᱟᱛᱮᱜ ᱨᱤᱫ ᱠᱟᱛᱮᱜ ᱫᱚ ᱚᱱᱟ ᱫᱟᱜ ᱢᱟᱹᱲᱤᱭᱟᱛᱮ ᱟᱹᱰᱤ ᱪᱚᱨᱚᱠ ᱠᱚ ᱵᱩᱡᱷᱟᱹᱜᱼᱟ ᱛᱟᱦᱚᱞᱮ ᱚᱱᱠᱟ ᱫᱚ ᱡᱚᱢ ᱵᱟᱲᱟ ᱟᱠᱟᱫᱟ ᱢᱚᱱᱮ ᱦᱚᱭ,
ᱦᱳᱭ ᱦᱳᱭ ᱡᱚᱢ ᱵᱟᱲᱟ ᱟᱠᱟᱜ ᱟᱹᱧ ᱩᱱᱠᱩ ᱦᱚᱸ ᱛᱚᱵᱮ ᱵᱚᱭᱦᱟ ᱦᱚᱸᱜᱚᱭ ᱟᱞᱟᱝ ᱫᱚ ᱦᱚᱜ-ᱚ ᱱᱚᱛᱮᱞᱟᱝ ᱦᱮᱡ ᱞᱮᱱ ᱜᱮ ᱟᱞᱟᱝ ᱪᱟᱥ ᱠᱟᱹᱢᱤ ᱥᱮᱫ ᱦᱮᱸ ᱥᱮ ᱱᱚᱜᱼᱚᱭ ᱡᱟᱦᱟᱸ ᱟᱵᱚ ᱨᱟᱦᱮᱲ ᱠᱚᱫᱚᱢᱼᱼ ᱟᱯᱮ ᱥᱮᱫ ᱫᱚᱯᱮ ᱪᱟᱥ ᱜᱮᱭᱟ ᱥᱮ ᱵᱟᱝ ᱨᱟᱦᱮᱲ ᱫᱟᱹᱞ ᱢᱟᱥᱨᱤ ᱫᱟᱹᱞ,
ᱟᱞᱮ ᱥᱮᱫ ᱫᱚ, ᱚ, ᱟᱞᱮ ᱥᱮᱫ ᱫᱚ ᱞᱟᱹᱭ ᱵᱚᱞᱛᱮ ᱨᱟᱦᱮᱲ ᱫᱟᱨᱮᱹ ᱠᱚᱫᱚ ᱮᱢᱱᱤ ᱚᱱᱟ ᱵᱟᱲᱜᱮᱹ ᱠᱚᱨᱮ ᱜᱮ ᱢᱮᱱᱟᱜᱼᱟ᱾ ᱛᱟᱯᱚᱨ ᱚᱱᱟ ᱰᱟᱹᱞ ᱵᱚᱞᱛᱮ ᱫᱚ ᱰᱟᱹᱞ ᱠᱚᱫᱚ ᱵᱟᱞᱮ ᱪᱟᱥ ᱜᱮᱭᱟ ᱛᱟᱦᱚᱞᱮ ᱟᱯᱮ ᱥᱮᱫ ᱫᱚ ᱯᱮ ᱪᱟᱥ ᱜᱮᱭᱟ ᱥᱮ ᱪᱮᱫ ᱚᱱᱟ ᱰᱟᱹᱞ,
ᱦᱳᱭ ᱦᱳᱭ ᱦᱳᱭ ᱵᱚᱭᱦᱟ ᱨᱟᱦᱮᱲ ᱫᱟᱹᱞ ᱢᱩᱠᱷ ᱫᱟᱹᱞ ᱢᱟᱥᱨᱤ ᱫᱟᱹᱞ ᱦᱮᱸ ᱥᱮ, ᱨᱟᱦᱮᱲ ᱫᱟᱹᱞ ᱫᱚ ᱵᱚᱭᱦᱟ ᱡᱟᱦᱟᱸ ᱨᱟᱦᱮᱲ ᱚᱱᱟ ᱦᱚᱸ ᱫᱟᱹᱞ ᱠᱟᱱ ᱜᱮᱭᱟ ᱟᱨ ᱟᱵᱚ ᱥᱚᱵ ᱛᱮᱜᱮ ᱫᱟᱹᱢᱤ ᱫᱟᱹᱞ ᱫᱚ ᱨᱟᱦᱮᱲ ᱫᱟᱹᱞ ᱠᱟᱱ ᱛᱟᱵᱚᱱ ᱜᱮᱭᱟ ᱢᱟᱱᱮ, ᱟᱵᱚ ᱱᱤᱭᱟᱹ ᱵᱷᱟᱨᱚᱛ ᱫᱤᱥᱚᱢ ᱨᱮᱫᱚ ᱦᱮᱸᱥᱮ ᱥᱮ ᱟᱵᱚ ᱱᱚᱣᱟ ᱫᱷᱟᱹᱨᱛᱤ ᱨᱮᱫᱚ ᱨᱟᱦᱮᱲ ᱫᱟᱹᱞ ᱜᱮ, ᱥᱚᱵ ᱛᱷᱮᱹᱠᱮ ᱱᱟᱯᱟᱭ ᱫᱟᱹᱞ ᱠᱚ ᱢᱮᱛᱟᱜᱼᱟ ᱟᱨ ᱡᱚᱢ ᱨᱮᱦᱚᱸ ᱚᱱᱟ ᱰᱟᱠᱛᱟᱨ ᱠᱚ ᱞᱟᱹᱭᱟ ᱡᱮ ᱵᱟᱝᱢᱟ ᱨᱟᱦᱮᱲ ᱫᱟᱹᱞ ᱜᱮ ᱡᱚᱢ ᱞᱟᱹᱠᱛᱤ ᱠᱟᱱᱟ ᱮᱴᱟᱜ ᱫᱟᱹᱞ ᱠᱷᱚᱱ ᱫᱚ ᱨᱟᱦᱮᱲ ᱫᱟᱹᱞ ᱜᱮ ᱡᱚᱢ ᱞᱟᱹᱠᱛᱤ ᱵᱷᱟᱹᱞᱤᱭᱟ ᱾
ᱚ ᱟᱞᱮ ᱥᱮᱫ ᱫᱚ ᱚᱱᱟ ᱨᱟᱦᱮᱲ ᱰᱟᱹᱞ ᱠᱚᱫᱚ ᱵᱚᱞᱛᱮ ᱵᱟᱹᱱᱩᱜᱼᱟ ᱩᱱᱟᱹᱜ ᱫᱚ, ᱵᱟᱲᱜᱮ ᱠᱚᱨᱮ ᱜᱮ ᱫᱟᱨᱮ ᱠᱚ ᱢᱮᱱᱟᱜᱼᱟ, ᱚᱱᱟᱜᱮ ᱡᱟᱸᱦᱟᱸ ᱜᱮ ᱡᱚᱢ ᱵᱟᱲᱟ ᱦᱩᱭ ᱟᱠᱟᱱᱟ ᱟᱫᱚ ᱾ ᱟᱨ ᱛᱟᱦᱚᱞᱮ ᱟᱯᱮ ᱥᱮᱫ ᱫᱚ ᱪᱮᱫ ᱫᱟᱨᱮ ᱠᱚ ᱫᱚ ᱫᱚᱢᱮ ᱜᱮ ᱢᱮᱱᱟᱜᱼᱟ ᱚᱱᱟ ᱫᱟᱨᱮ ᱠᱚᱫᱚ
ᱵᱟᱝ ᱚᱱᱟ ᱫᱚ ᱟᱞᱮ ᱫᱚ ᱵᱚᱪᱷᱚᱨ ᱵᱚᱪᱷᱚᱨ ᱞᱮ ᱮᱨ ᱛᱟᱦᱮᱱᱟ ᱾ ᱪᱟᱥ ᱛᱟᱦᱮᱸᱱ ᱞᱮ ᱟᱡ ᱛᱮᱫᱚ ᱵᱟᱝ ᱦᱩᱭᱩᱜ ᱛᱟᱦᱮᱸᱱᱟ ᱟᱞᱮᱫᱚ ᱪᱟᱥ ᱛᱟᱞᱮ ᱟᱨᱚ ᱞᱟᱹᱴᱩ ᱞᱟᱹᱴᱩ ᱞᱟᱹᱴᱩ ᱫᱟᱨᱮ ᱜᱮ ᱦᱩᱭᱩᱜᱼᱟ ᱟᱨ ᱨᱟᱦᱮᱲ ᱫᱚ ᱚᱱᱠᱟ ᱞᱮ ᱜᱚᱜ ᱜᱚᱜ ᱜᱤᱲᱤᱭ ᱛᱟᱦᱮᱸᱱᱟ ᱜᱚᱜ ᱟᱹᱜᱩᱭ ᱛᱟᱦᱮᱸᱱᱟᱞᱮ ᱾ ᱟᱨ ᱚᱱᱠᱟ ᱜᱮᱞᱮ ᱟᱞᱮ ᱫᱚᱞᱮ ᱪᱟᱥ ᱛᱟᱦᱮᱱ ᱜᱮ ᱯᱨᱚᱛᱮᱠ ᱵᱚᱪᱷᱚᱨ ᱪᱟᱸᱫᱳ ᱪᱟᱸᱫᱳ ᱞᱮ ᱮᱨ ᱢᱟᱱᱮ ᱪᱟᱸᱫᱳ ᱪᱟᱸᱫᱳ ᱵᱷᱟᱹᱜᱤ ᱞᱮᱠᱟᱞᱮ ᱧᱮᱞᱟ ᱟᱨ ᱵᱚᱪᱷᱚᱨ ᱨᱮ ᱢᱤᱫ ᱵᱚᱪᱷᱚᱨ ᱫᱚᱞᱮ ᱪᱟᱥ ᱜᱮᱭᱟ ᱵᱷᱟᱹᱞᱮ ᱜᱮᱞᱮ ᱪᱟᱥᱟ ᱟᱨ ᱚᱱᱟ ᱜᱮᱞᱮ ᱫᱟᱹᱞ ᱛᱟᱦᱮᱸᱱᱟ ᱨᱟᱦᱮᱲ ᱫᱟᱹᱞ ᱢᱩᱜᱽ ᱫᱟᱹᱞ ᱠᱚ ᱟᱞᱮ ᱫᱚ ᱠᱤᱨᱤᱧ ᱠᱚ ᱠᱟᱛᱮ ᱫᱚ ᱫᱟᱹᱞ ᱠᱚᱫᱚ ᱢᱟᱱᱮ ᱵᱤᱥᱤᱨ ᱵᱷᱟᱜᱽ ᱟᱞᱮ ᱫᱚ ᱠᱤᱨᱤᱧ ᱵᱷᱚᱨᱥᱟ ᱫᱚ ᱵᱟᱹᱱᱩᱜ ᱟᱠᱟᱫ ᱞᱮᱭᱟ ᱡᱩᱫᱤ ᱠᱤᱨᱤᱧ ᱵᱷᱚᱨᱥᱟ ᱨᱮᱫᱚ ᱚᱱᱟ ᱥᱟᱨᱟᱯ ᱥᱟᱵᱩᱱ ᱥᱮ ᱚᱱᱟ ᱡᱤᱨᱟᱹ ᱠᱚ ᱦᱮᱸᱥᱮ ᱾ ᱚᱱᱟ ᱠᱚᱜᱮ ᱠᱟᱹᱴᱤᱡ ᱢᱚᱥᱞᱟ ᱯᱟᱹᱛᱤ ᱠᱚᱜᱮ ᱠᱟᱹᱴᱤᱡ ᱞᱮ ᱠᱤᱨᱤᱧ ᱛᱟᱦᱮᱸᱱᱟ ᱾ ᱵᱟᱠᱷᱟᱡ ᱥᱩᱱᱩᱢ ᱠᱷᱚᱱ ᱦᱮᱸ ᱵᱟᱫ ᱵᱟᱹᱠᱤ ᱥᱟᱱᱟᱢ ᱫᱚ ᱡᱷᱚᱛᱚ ᱚᱲᱟᱜ ᱨᱮᱭᱟᱜ ᱪᱟᱥ ᱡᱤᱱᱤᱥ ᱜᱮᱞᱮ ᱡᱚᱢ ᱛᱟᱦᱮᱸᱱᱟ ᱾ ᱟᱯᱮ ᱫᱚ?
ᱦᱩᱸ ᱟᱞᱮ ᱥᱮᱫ ᱫᱚ ᱚᱱᱟ ᱫᱚ ᱩᱱᱟᱹᱜ ᱫᱚ ᱠᱤᱡᱮ ᱛᱮ ᱵᱟᱝ ᱧᱟᱢᱚᱜᱼᱟ ᱛᱟᱦᱚᱞᱮ ᱟᱫᱚ ᱟᱞᱮᱭᱟᱜ ᱫᱚ ᱦᱟᱴ ᱠᱚ ᱦᱩᱭᱩᱜ ᱜᱮᱭᱟ ᱛᱚ ᱟᱫᱚ ᱚᱸᱰᱮ ᱠᱷᱚᱱᱟᱜ ᱜᱮᱞᱮ ᱠᱤᱨᱤᱧ ᱟᱹᱜᱩᱭ ᱜᱮᱭᱟ ᱟᱫᱚ, ᱩᱱᱟᱹᱜ ᱠᱚ ᱫᱚ ᱪᱟᱥ ᱠᱚ ᱫᱚ ᱵᱟᱝ ᱦᱳᱭᱳᱜᱼᱟ ᱛᱚ ᱟᱫᱚ ᱚᱱᱟ ᱫᱚ ᱪᱮᱫᱠᱟᱱ ᱡᱟᱭᱜᱟ ᱨᱮ ᱦᱳᱭᱳᱜᱼᱟ ᱾ ᱡᱮ ᱟᱞᱮ ᱥᱮᱫ ᱫᱚ ᱱᱟᱢᱟᱞ ᱡᱟᱭᱜᱟ ᱥᱮ ᱚᱱᱠᱟ ᱩᱥᱩᱞ ᱧᱚᱜ ᱡᱟᱭᱜᱟ ᱨᱮᱯᱮ ᱨᱚᱦᱚᱭᱟ?
ᱵᱟᱝ ᱵᱚᱭᱦᱟ ᱡᱟᱦᱟᱸ ᱫᱚ ᱨᱟᱦᱮᱲ ᱨᱟᱦᱮᱲ ᱤᱧ ᱞᱟᱹᱭ ᱮᱫᱟ ᱦᱮᱸᱥᱮ ᱨᱟᱦᱮᱲ ᱦᱚᱸᱜᱼᱚᱭ ᱦᱚᱸᱜ ᱱᱚᱝᱠᱟᱱᱟᱜ ᱜᱷᱩᱴᱩ ᱠᱚᱨᱮ ᱦᱚᱸ ᱦᱩᱭᱩᱜ ᱜᱮᱭᱟ ᱾ ᱡᱟᱦᱟᱸ ᱫᱚ ᱟᱵᱚ ᱵᱟᱹᱫᱽ ᱵᱟᱹᱫᱽ ᱠᱚᱨᱮ ᱜᱷᱩᱴᱩ ᱜᱷᱩᱴᱩ ᱡᱟᱭᱜᱟ ᱨᱮᱜᱮ ᱱᱮᱛᱟᱨ ᱱᱚᱜᱼᱚᱭ ᱱᱮᱛᱟᱨ ᱫᱤᱱ ᱨᱚᱦᱚᱭ ᱫᱚᱠᱚ ᱨᱚᱦᱚᱭᱟ ᱪᱮᱫᱟᱜ ᱥᱮ ᱱᱮᱛᱟᱨ ᱫᱤᱱ ᱜᱮ ᱵᱷᱟᱞᱮ ᱦᱩᱭᱩᱜᱼᱟ ᱾ ᱟᱫᱚ ᱚᱱᱟ ᱟᱫᱚ ᱨᱟᱦᱮᱲ ᱫᱟᱹᱞ ᱫᱚ ᱩᱱᱟᱹᱜ ᱥᱟᱨ ᱠᱚ ᱦᱚᱸ ᱮᱢ ᱵᱟᱝ ᱞᱟᱹᱠᱛᱤᱭᱟ ᱮᱠᱫᱚᱢ ᱟᱡ ᱛᱮᱜᱮ ᱟᱨᱟᱢ ᱥᱮ ᱵᱮᱥ ᱞᱮᱠᱟ ᱦᱩᱭᱩᱜ ᱛᱟᱦᱮᱸᱱᱟ ᱾ ᱩᱱᱟᱹᱜ ᱫᱟᱜ ᱠᱚ ᱮᱢ ᱨᱮᱭᱟᱜ ᱫᱚᱨᱠᱟᱨ ᱵᱟᱝ ᱛᱟᱦᱮᱸᱱᱟ ᱾ ᱚᱱᱟ ᱫᱚ ᱢᱤᱫ ᱪᱷᱚᱴ ᱦᱩᱭ ᱞᱮᱱᱠᱷᱟᱱ ᱦᱮᱸ ᱡᱩᱫᱤ ᱢᱤᱫ ᱪᱷᱚᱴ ᱡᱩᱫᱤ ᱚᱱᱟ ᱫᱟᱨᱮ ᱟᱢ ᱫᱚᱦᱚ ᱥᱟᱱᱟᱭᱮᱫ ᱢᱮᱭᱟ ᱦᱮᱸᱥᱮ ᱫᱚᱢᱮ ᱫᱤᱱ ᱫᱚᱦᱚ ᱫᱟᱲᱮᱭᱟᱜᱼᱟ ᱾ ᱡᱟᱹᱥᱛᱤ ᱡᱟᱹᱥᱛᱤ ᱠᱟᱭᱛᱮ ᱫᱚ ᱫᱚᱢᱮ ᱫᱤᱱᱮᱢ ᱫᱚᱦᱚ ᱫᱟᱲᱮᱭᱟᱜᱼᱟ ᱾ ᱟᱨ ᱚᱱᱟ ᱫᱚ ᱚᱱᱠᱟ ᱵᱷᱟᱜᱮ ᱞᱮᱠᱟ ᱫᱚ ᱵᱷᱟᱹᱜᱮ ᱞᱮᱠᱟ ᱫᱚ ᱵᱷᱟᱜᱮ ᱞᱮᱠᱟ ᱫᱚ ᱵᱷᱟᱜᱮ ᱞᱮᱠᱟ ᱫᱚ ᱚᱱᱟ ᱫᱚ ᱫᱟᱜ ᱵᱟᱭ ᱫᱚᱨᱠᱟᱨ ᱚᱱᱟ ᱫᱚ ᱟᱡ ᱛᱮᱜᱮ ᱫᱟᱜ ᱠᱚ ᱚᱨ ᱦᱟᱛᱟᱣᱟᱭ ᱟᱨ ᱥᱟᱨ ᱠᱚᱦᱚᱸ ᱩᱱᱟᱹᱜ ᱫᱚ ᱟᱨ ᱱᱚᱣᱟ ᱦᱩᱭᱩᱜ ᱛᱟᱦᱮᱸᱱᱟ ᱟᱨ ᱵᱷᱟᱹᱜᱤ ᱜᱮ ᱦᱩᱭᱩᱜ ᱛᱟᱦᱮᱱᱟ ᱾
ᱞᱟᱜᱟᱜ ᱜᱮᱭᱟ ᱦᱮᱸ ᱾ ᱛᱟᱦᱞᱮ ᱤᱭᱟᱹ ᱠᱚᱫᱚ ᱚᱱᱠᱟ ᱜᱩᱦᱩᱢ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ ᱟᱞᱮ ᱥᱮᱫ ᱢᱟ ᱜᱩᱦᱩᱢ ᱠᱚᱦᱚᱸ ᱵᱟᱝ ᱦᱩᱭᱩᱜᱼᱟ ᱾ ᱚᱱᱟ ᱫᱚ ᱪᱮᱫ ᱞᱮᱠᱟ ᱯᱨᱚᱥᱮᱥᱤᱝ ᱪᱟᱥ ᱠᱚᱨᱮᱱᱟᱜ ᱪᱮᱫ ᱞᱮᱠᱟ ᱯᱮ ᱪᱟᱥ ᱜᱮᱭᱟ? ᱛᱟᱦᱞᱮ
ᱜᱩᱦᱩᱢ ᱫᱩᱧ ᱞᱟᱹᱭᱟ ᱡᱮ ᱮᱱᱟᱱᱚᱜ ᱠᱤᱪᱷᱩ ᱠᱷᱚᱱ ᱢᱟᱲᱟᱝ ᱨᱮᱜᱮ ᱡᱮ ᱦᱚᱸᱜᱼᱚᱭ ᱜᱩᱦᱩᱢ ᱠᱚᱫᱚ ᱚᱱᱟ ᱫᱚ ᱡᱟᱦᱟᱸ ᱫᱚ ᱟᱵᱚ ᱦᱩᱲᱩ ᱤᱛᱟᱹ ᱵᱚᱱ ᱮᱨᱮᱛ ᱛᱚᱞᱟ ᱵᱟᱠᱷᱨᱟ ᱦᱮᱸᱥᱮ
ᱦᱩᱸ ᱦᱩᱸ ᱾
ᱚᱱᱟ ᱦᱚᱸ ᱚᱱᱠᱟ ᱜᱮ ᱮᱨ ᱦᱩᱭᱩᱜᱼᱟ ᱾ ᱦᱩᱭᱩᱜ ᱛᱟᱦᱮᱸᱱᱟ ᱦᱮᱸᱥᱮ ᱟᱫᱚ ᱞᱚᱦᱚᱫ ᱠᱷᱮᱛ ᱨᱮᱦᱚᱸᱚᱢ ᱫᱟᱲᱮᱜᱼᱟ ᱟᱨ ᱨᱚᱦᱚᱲ ᱠᱷᱮᱛ ᱨᱮᱦᱚᱸᱢ ᱫᱟᱲᱮᱜᱼᱟ ᱾
ᱚ ᱟᱞᱮ ᱥᱮᱫ ᱢᱟ ᱚᱱᱟ ᱠᱚᱫᱚ ᱵᱟᱝ ᱦᱳᱭᱳᱜ ᱜᱮᱭᱟ ᱛᱚ ᱤᱱᱟᱹᱛᱮ ᱠᱟᱹᱴᱤᱡ ᱟᱨ ᱤᱡᱟᱹ ᱠᱚᱫᱚ ᱛᱟᱦᱞᱮ ᱚᱱᱟ ᱜᱩᱦᱩᱢ ᱦᱩᱭ ᱮᱱᱟ ᱛᱟᱨᱯᱚᱨᱮ ᱤᱡᱟᱹ ᱠᱚᱫᱚ ᱛᱟᱯᱚᱨᱮ ᱚᱱᱟ ᱥᱚᱥᱟ ᱠᱚᱫᱚᱯᱮ ᱨᱚᱦᱚᱭ ᱜᱮᱭᱟ ᱥᱮ ᱵᱟᱝ? ᱟᱞᱮ ᱥᱮᱫ ᱢᱟ ᱥᱚᱥᱟ ᱚᱛ ᱨᱮᱦᱚᱸ ᱦᱩᱭᱩᱜ ᱜᱮᱭᱟ ᱛᱟᱯᱚᱨᱮ ᱡᱷᱟᱴᱟ ᱡᱷᱴᱟ ᱨᱮᱦᱚᱸ ᱦᱩᱭᱩᱜ ᱜᱮᱭᱟ ᱟᱨ ᱪᱮᱫ ᱞᱮᱠᱟ ᱟᱯᱮᱥᱮᱫ ᱫᱚ ᱨᱚᱦᱚᱭ
ᱥᱚᱥᱟ ᱫᱚ ᱟᱞᱮ ᱦᱚᱸᱞᱮ ᱨᱚᱦᱚᱭ ᱫᱚᱞᱮ ᱨᱚᱦᱚᱭ ᱜᱮᱭᱟ ᱾ ᱚᱛ ᱨᱮ ᱥᱮ ᱱᱚᱛᱮ ᱡᱷᱟᱴᱟ ᱠᱚᱨᱮ ᱦᱚᱸᱞᱮ ᱨᱚᱦᱚᱭ ᱫᱚᱞᱮ ᱨᱚᱦᱚᱭ ᱜᱮᱭᱟ ᱟᱨ ᱵᱷᱟᱹᱜᱤ ᱯᱚᱨᱤᱢᱟᱱ ᱮᱜᱮᱞᱮ ᱨᱚᱦᱚᱭ ᱫᱚᱞᱮ ᱨᱚᱦᱚᱭ ᱜᱮᱭᱟ ᱾ ᱟᱨ ᱟᱯᱮ ᱜᱮ ᱛᱚᱵᱮ ᱦᱚᱸᱜᱼᱚᱭ ᱡᱮ ᱥᱚᱥᱟ ᱫᱚ ᱮᱸᱜ ᱱᱤᱭᱟᱹ ᱵᱷᱟᱹᱜᱤ ᱜᱮᱞᱮ ᱟᱠᱷᱨᱤᱧ ᱛᱟᱦᱮᱸᱱᱟ ᱥᱚᱥᱟ ᱠᱚ ᱾ ᱥᱚᱥᱟ ᱥᱟᱶᱛᱮ ᱚᱸ ᱛᱩᱨᱢᱩᱡᱽ ᱥᱮ ᱪᱮᱫ ᱠᱚ ᱞᱟᱹᱭᱟ ᱚᱱᱟ
ᱦᱮᱸ ᱦᱮᱸ ᱦᱮᱸ ᱛᱩᱨᱢᱩᱡᱽ ᱦᱮᱸ ᱦᱮᱸ ᱦᱮᱸ ᱵᱟᱝ ᱟᱫᱚ ᱛᱩᱨᱢᱩᱡᱽ ᱫᱚ ᱵᱟᱞᱮ ᱪᱟᱥ ᱜᱮᱭᱟ ᱟᱯᱮ ᱥᱮᱫ ᱫᱚᱯᱮ ᱪᱟᱥ ᱜᱮᱭᱟ ᱪᱮᱛᱟ?
ᱵᱟᱝ ᱵᱟᱝ ᱟᱞᱮ ᱥᱮᱫ ᱦᱚᱸ ᱱᱚᱜᱚᱭ ᱛᱩᱨᱢᱩᱡᱽ ᱡᱤᱱᱤᱥᱴᱟᱜ ᱫᱚ ᱵᱟᱞᱮ ᱪᱟᱥ ᱜᱮᱭᱟ। ᱮᱴᱟᱜ ᱠᱤᱪᱷᱩ ᱠᱤᱪᱷᱩ ᱮᱢᱟᱱ ᱠᱚ ᱡᱟᱦᱟᱸ ᱡᱤᱱᱤᱥ ᱠᱚ ᱢᱮᱱᱟᱜᱼᱟ ᱚᱱᱟ ᱠᱚᱫᱚᱞᱮ ᱪᱟᱥ ᱫᱚᱞᱮ ᱪᱟᱥ ᱜᱮᱭᱟ। ᱚᱱᱟ ᱡᱤᱱᱤᱥ ᱜᱮ ᱵᱟᱞᱮ ᱪᱟᱥ ᱛᱟᱦᱮᱸᱱᱟ ᱾ ᱟᱫᱚ ᱟᱯᱮ ᱥᱮᱫ ᱫᱚᱯᱮ ᱪᱟᱥ ᱜᱮᱭᱟ ᱥᱮ ᱵᱷᱟᱞᱮ ᱜᱮ ᱾
ᱦᱮᱸ ᱟᱞᱮ ᱥᱮᱫ ᱫᱚ ᱚᱱᱟ ᱥᱚᱥᱟ ᱠᱚᱜᱮᱞᱮ ᱥᱚᱥᱟ ᱜᱮᱞᱮ ᱪᱟᱥ ᱜᱮᱭᱟ ᱾ ᱛᱟᱯᱚᱨᱮ ᱚᱱᱟ ᱛᱩᱨᱢᱩᱡ ᱠᱚᱫᱚ ᱟᱞᱮ ᱠᱷᱚᱱᱟᱜ ᱠᱟᱹᱴᱤᱡ ᱟᱨᱚ ᱦᱟᱱᱛᱮ ᱞᱟᱛᱟᱨ ᱥᱮᱫ ᱪᱟᱞᱟᱜ ᱦᱩᱭᱩᱜᱼᱟ। ᱚᱱᱟ ᱚᱱᱛᱮ ᱠᱚ ᱪᱟᱥ ᱜᱮᱭᱟ ᱾ ᱛᱩᱨᱢᱩᱡᱽ ᱫᱚ ᱚᱱᱟ ᱛᱩᱨᱢᱩᱡᱽ ᱪᱟᱥ ᱫᱚ ᱠᱟᱹᱴᱤᱡ ᱨᱤᱠᱥ ᱜᱮᱭᱟ ᱾ ᱚᱱᱠᱟ ᱥᱮᱨᱢᱟ ᱡᱟᱹᱲᱤ ᱠᱚ ᱟᱨᱮᱞ ᱢᱟᱨᱮᱞ‌ ᱞᱮᱠᱷᱟᱱᱮ ᱯᱚᱥᱟᱜ ᱪᱟᱵᱟᱜ-ᱟ ᱛᱚ ᱤᱱᱟᱹ ᱛᱮ ᱵᱟᱠᱚ ᱪᱟᱥ ᱜᱮᱭᱟ ᱟᱞᱮ ᱥᱮᱫ ᱫᱚ᱾
ᱟᱪᱪᱷᱟ ᱛᱚᱵᱮ ᱟᱹᱰᱤ ᱱᱟᱯᱟᱭ ᱟᱯᱮ ᱥᱮᱜ ᱫᱚ ᱦᱚᱜ-ᱚᱸᱭ ᱛᱩᱨᱢᱩᱡᱽ ᱫᱚ ᱚᱱᱠᱟ ᱵᱟᱯᱮ ᱪᱟᱥᱟ ᱛᱚᱵᱮ ᱦᱚᱸᱼᱼ ᱚᱸ ᱵᱚᱭᱦᱟ ᱟᱯᱮ ᱥᱮᱜ ᱦᱚᱛᱚᱜ ᱥᱮ ᱠᱚᱸᱰᱷᱦᱟ ᱠᱚᱫᱚ ᱯᱮ ᱪᱟᱥ ᱜᱮᱭᱟ ᱥᱮ ᱵᱟᱝ?
ᱦᱩᱸ ᱦᱩᱸ ᱦᱚᱛᱚᱫ ᱫᱚ ᱦᱚᱛᱚᱫ ᱫᱚ ᱦᱮᱸ ᱦᱚᱛᱚᱫ ᱞᱮ ᱪᱟᱥ ᱜᱤᱭᱟ᱾ ᱛᱟᱯᱚᱨᱮ ᱦᱤᱸᱛᱩᱜ ᱫᱚ ᱦᱚᱸᱜ-ᱚᱭ ᱠᱚᱸᱰᱷᱦᱟ ᱞᱮ ᱪᱟᱥ ᱠᱟᱫᱟ ᱠᱚᱸᱰᱷᱦᱟ ᱠᱚᱞᱮ ᱪᱟᱥ ᱠᱟᱫᱟ ᱦᱤᱸᱛᱩᱜ ᱫᱚ ᱡᱚᱜ ᱠᱟᱱᱟ ᱠᱚᱸᱰᱷᱟ ᱠᱚ᱾ ᱡᱚ ᱜᱚᱫ ᱟᱠᱟᱱᱟ ᱵᱮᱞᱮ ᱦᱮᱡ ᱜᱚᱫ ᱟᱠᱟᱱᱟ᱾ ᱛᱟᱦᱚᱞᱮ ᱟᱯᱮ ᱫᱚᱯᱮ ᱪᱟᱥ ᱜᱮᱭᱟ ᱥᱮ ᱵᱟᱝ ᱠᱚᱸᱰᱷᱟ ᱫᱚ ᱥᱮ ᱛᱤᱱ ᱥᱚᱢᱟᱹᱭ ᱯᱮ ᱪᱟᱥᱟ ᱟᱯᱮ ᱫᱚ?
ᱦᱳᱭ ᱱᱤᱛᱚᱜ ᱦᱚᱸ ᱠᱚᱸᱰᱷᱦᱟ ᱦᱚᱸᱞᱮ ᱪᱟᱥ ᱫᱚᱞᱮ ᱪᱟᱥ ᱜᱤᱭᱟ ᱵᱷᱟᱜᱤ ᱯᱚᱨᱤᱢᱟᱱ ᱞᱮ ᱠᱚᱸᱰᱷᱦᱟ ᱫᱚᱞᱮ ᱪᱟᱥᱟ᱾ ᱟᱹᱠᱷᱨᱤᱧ ᱦᱚᱸ ᱵᱷᱟᱜᱤ ᱵᱟᱞᱮ ᱟᱹᱠᱷᱨᱤᱧᱟ ᱟᱨ ᱠᱚᱸᱰᱷᱦᱟ ᱫᱚ ᱵᱚᱭᱦᱟ ᱫᱚᱢᱮ ᱫᱤᱱ ᱦᱚᱸ ᱫᱚᱦᱚ ᱜᱟᱱᱚᱜ ᱜᱮᱭᱟ ᱠᱚᱸᱰᱷᱦᱟ ᱫᱚ᱾ ᱵᱟᱝ ᱵᱟᱹᱲᱤᱡ ᱦᱚᱫᱚᱜ-ᱟ ᱦᱚᱛᱚᱜ ᱠᱚᱫᱚ ᱵᱟᱹᱲᱤᱪᱚᱜ ᱨᱮᱦᱚᱸ ᱠᱚᱸᱰᱦᱟ ᱫᱚ ᱚᱱᱠᱟ ᱫᱩ ᱛᱤᱱ ᱢᱟᱥ ᱮᱸ ᱚᱱᱠᱟᱼᱼ ᱜᱚᱫ ᱠᱟᱛᱮᱜ ᱦᱚᱸ ᱫᱚᱦᱚ ᱜᱟᱱᱚᱜ ᱜᱮᱭᱟ, ᱫᱚᱢᱮ ᱫᱤᱱ ᱛᱮᱦᱮᱱ ᱜᱮᱭᱟ᱾ ᱟᱫᱚᱼᱼ ᱚᱠᱟ ᱠᱚᱸᱰᱷᱟ ᱠᱚ ᱦᱚᱸ ᱵᱟᱹᱲᱤᱡ ᱦᱚᱸ ᱵᱟᱹᱲᱤᱪᱚᱜ ᱜᱮᱭᱟ ᱟᱫᱚ ᱮᱸ ᱚᱝᱠᱟ ᱜᱮ ᱠᱤᱪᱷᱩᱼᱼ ᱠᱤᱪᱷᱩ ᱡᱟᱭᱜᱟ ᱨᱮᱠᱩ ᱫᱚᱦᱚ ᱠᱟᱜ ᱛᱮᱦᱮᱱ ᱜᱮᱭᱟ ᱵᱷᱟᱞᱤ ᱜᱮ ᱠᱚᱸᱰᱷᱟ ᱠᱩ, ᱟᱫᱚ ᱟᱯᱮ ᱫᱚ ᱦᱚᱸᱜ-ᱚ ᱱᱚᱝᱠᱟ ᱜᱟᱜ ᱠᱟᱛᱼᱼ ᱛᱮᱜ ᱢᱤᱫ ᱪᱟᱸᱫᱚ ᱥᱮ ᱵᱟᱨ ᱪᱟᱸᱫᱚ ᱫᱚᱯᱮ ᱫᱚᱦᱚᱭ ᱜᱮᱭᱟ ᱥᱮ ᱵᱟᱝ?
ᱵᱟᱝ ᱟᱞᱮᱼᱼ ᱥᱮᱫ ᱫᱚ ᱟᱞᱮ ᱥᱮᱫ ᱫᱚ ᱞᱟᱭᱹ ᱵᱩᱞᱛᱮ ᱫᱚ ᱚᱱᱟ ᱠᱚᱸᱰᱦᱷᱟ ᱪᱟᱥ ᱡᱟᱦᱟᱸ ᱟᱞᱮ ᱥᱮᱜ ᱫᱚ ᱚᱱᱠᱟ ᱪᱟᱥ ᱜᱮᱭᱟ ᱠᱚ ᱛᱚᱼᱼ ᱛᱟᱯᱚᱨᱮ ᱪᱟ ᱟᱞᱮ ᱫᱚ ᱡᱚᱢᱚᱱ ᱠᱷᱮᱛ ᱨᱮᱜᱮ ᱚᱱᱠᱟ ᱤᱭᱟᱹ ᱠᱚ ᱦᱤᱡᱩᱜ-ᱟ ᱩᱱᱠᱩ ᱪᱟᱹᱥᱤ ᱠᱚ᱾ ᱠᱤᱨᱤᱧ ᱤᱫᱤᱭᱟ ᱠᱚ ᱟᱨᱠᱤ ᱟᱫᱚ ᱚᱲᱟᱜ ᱠᱚᱨᱮ ᱫᱚ ᱡᱟᱦᱟᱸᱭ ᱡᱚᱢ ᱞᱟᱹᱜᱤᱫ ᱜᱮᱞᱮ ᱫᱚᱦᱚ ᱵᱟᱲᱟᱭ ᱜᱮᱭᱟ᱾ ᱟᱨ ᱠᱤ ᱵᱮᱥᱤ ᱵᱟᱥᱟ ᱫᱚ ᱵᱟᱝ ᱛᱟᱦᱟᱱᱟ᱾ ᱫᱚ ᱵᱟᱹᱛᱷ ᱠᱷᱚ ᱠᱷᱮᱛ ᱚᱱᱟ ᱵᱟᱹᱫᱽ ᱠᱷᱮᱛ ᱠᱷᱚᱱᱟᱜ ᱜᱮ ᱠᱚ ᱤᱫᱤ ᱩᱛᱟᱹᱨᱟ ᱜᱟᱹᱲᱤ ᱛᱮ ᱟᱨᱠᱤ᱾
ᱟᱪᱪᱷᱟ ᱟᱹᱰᱤ ᱱᱟᱯᱟᱭ ᱛᱚ ᱟᱯᱮ ᱥᱮᱜ ᱫᱚ ᱦᱚᱸᱜ-ᱚᱭ ᱠᱷᱮᱛ ᱵᱟᱹᱫᱽ ᱠᱚ ᱥᱮᱜ ᱠᱷᱚᱡ‌ ᱯᱮ ᱤᱫᱤ ᱩᱛᱟᱹᱨᱟ ᱦᱚᱸᱜ-ᱚ ᱱᱚᱶᱟ᱾ ᱮᱸᱻ ᱡᱟᱦᱟᱸ ᱫᱚᱼᱼ ᱠᱚᱸᱰᱷᱦᱟ ᱠᱚ ᱦᱮᱸ ᱥᱮ ᱟᱞᱮ ᱫᱚ ᱦᱚᱸᱜ-ᱚᱝᱠᱟ ᱜᱚᱜ ᱠᱟᱛᱮᱜ ᱞᱮ ᱫᱚᱦᱚᱼᱼ ᱠᱟᱜ ᱛᱟᱦᱮᱱ ᱜᱮᱭᱟ ᱟᱨ ᱟᱞᱮ ᱫᱚ ᱵᱟᱡᱟᱨ ᱛᱮ ᱤᱫᱤ ᱴᱚ ᱠᱟᱜ ᱦᱩᱭᱩᱜ-ᱟ ᱦᱚᱜ-ᱚᱝᱠᱟ ᱜᱟᱲᱤ ᱠᱚᱛᱮ ᱫᱚ ᱵᱟᱹᱠᱩ ᱦᱤᱡᱩᱜ ᱜᱮᱭᱟ ᱟᱞᱮ ᱫᱚ᱾ ᱮᱸ ᱥᱟᱺᱜᱤᱧ ᱥᱮᱫ ᱫᱚ ᱵᱟᱝ ᱟᱞᱮ ᱞᱳᱠᱟᱞ ᱨᱮᱜᱮ ᱟᱹᱠᱷᱨᱤᱧ ᱫᱚ ᱟᱹᱠᱷᱨᱤᱧᱚᱜ-ᱟ᱾ ᱚᱱᱠᱟ ᱡᱟᱦᱟᱸ ᱨᱮ ᱟᱲᱚᱨ ᱠᱚ ᱢᱮᱱᱟᱜ ᱟᱠᱟᱜ ᱚᱸᱰᱮ ᱞᱮ ᱫᱚᱦᱚ ᱴᱩ ᱠᱟᱜ-ᱟ ᱟᱞᱮ ᱭᱟᱜ ᱫᱚ ᱯᱩᱭᱥᱟ ᱞᱮ ᱟᱜᱩᱭ ᱛᱮᱦᱮᱸᱱᱟ ᱦᱮᱸ ᱥᱮ᱾ ᱟᱨ ᱛᱚᱵᱮ ᱦᱚᱸᱜ-ᱚᱭ ᱵᱚᱭᱦᱟ ᱤᱭᱟᱹ ᱵᱟᱸᱫᱷᱟ ᱠᱩᱯᱤ ᱯᱷᱩᱞ ᱠᱩᱯᱤᱼᱼ ᱠᱚᱫᱚ ᱨᱚᱦᱚᱭᱮᱢ ᱪᱟᱞᱟᱣ ᱟᱠᱟᱱᱟ ᱥᱮ ᱵᱟᱝ ᱵᱤᱞᱟᱹᱛᱤ ᱨᱚᱦᱚᱭ ᱠᱚᱫᱚ?
ᱟᱪᱪᱷᱟ ᱟᱪᱷᱟ᱾
ᱚᱻ ᱟᱨ ᱵᱤᱞᱟᱹᱛᱤ ᱠᱩᱫᱚ‌ ᱦᱚᱸ ᱵᱤᱞᱟᱹᱛᱤ ᱠᱚᱦᱚ ᱵᱟᱞᱮ ᱨᱚᱦᱚᱭ ᱜᱮᱭᱟ ᱛᱟᱯᱚᱨᱮ ᱤᱭᱟᱹ ᱵᱚ ᱟᱯᱮ ᱛᱚ ᱯᱮ ᱨᱚᱦᱚᱭ ᱜᱮᱭᱟ ᱛᱚ ᱪᱮ?
ᱦᱳᱭ ᱵᱚᱭᱦᱟ ᱵᱤᱞᱟᱹᱛᱤ ᱠᱚᱞᱮ ᱨᱚᱦᱚᱭ ᱫᱚᱞᱮ ᱨᱚᱦᱚᱭ ᱜᱮᱭᱟ ᱟᱨ ᱡᱟᱹᱥᱛᱤᱼᱼ ᱯᱚᱨᱤᱢᱟᱱ ᱞᱮ ᱜᱮ ᱨᱮ ᱨᱚᱦᱚᱭ ᱫᱚᱞᱮ ᱨᱚᱦᱚᱭᱟ᱾ ᱵᱤᱞᱟᱹᱛᱤ ᱵᱟᱸᱫᱷᱟ ᱠᱚᱯᱤ ᱚᱱᱟ ᱠᱩᱦᱚᱸ ᱵᱷᱟᱞᱤ ᱜᱤᱞᱮ ᱨᱚᱦᱚᱭᱟ ᱟᱨ ᱵᱤᱞᱟᱹᱛᱤ ᱨᱚᱦᱚᱭ ᱠᱩᱦᱚᱸ ᱚᱱᱮ ᱚᱱᱟ ᱤᱭᱟᱹ ᱨᱚᱦᱚᱭᱼᱼ ᱠᱩ ᱞᱮᱠᱟ ᱜᱮ ᱥᱚᱡᱟ ᱜᱮᱭᱟ ᱮᱸ ᱚᱱᱮ ᱡᱟᱦᱟᱸ ᱫᱚ ᱩᱸ ᱛᱚᱞᱟ ᱞᱮᱠᱟ ᱜᱮ ᱢᱤᱫ ᱪᱷᱚᱴ ᱮᱸᱼᱼ ᱮᱨ ᱠᱟᱜ ᱦᱩᱭᱩᱜ-ᱟ ᱥᱮ ᱚᱱᱟ ᱜᱮ ᱟᱨᱚ ᱨᱚᱦᱚᱭ ᱦᱩᱭ ᱦᱚᱪᱩᱣᱟᱜ ᱦᱩᱭᱩᱜ-ᱟ ᱟᱨ ᱵᱤᱞᱟᱹᱛᱤ ᱫᱚ ᱠᱟᱹᱴᱤᱡ ᱵᱷᱟᱹᱜᱤ ᱞᱮᱠᱟ ᱡᱚᱛᱼᱼ ᱛᱚᱱ ᱞᱟᱜᱟᱜ-ᱟ, ᱟᱨ ᱱᱤᱭᱚᱢ ᱞᱮᱠᱟ ᱥᱟᱨ ᱠᱩ ᱥᱟᱶᱛᱮ ᱨᱟᱱ ᱠᱩᱦᱚᱸ ᱮᱢ ᱞᱟᱹᱠᱛᱤ ᱠᱟᱱᱟ ᱫᱟᱜ ᱠᱩᱦᱚᱸ, ᱱᱤᱭᱚᱢ ᱞᱮᱠᱟ ᱧᱮᱞ ᱞᱟᱜᱟᱜ-ᱟ ᱡᱮ ᱵᱟᱠᱷᱟᱱ ᱵᱤᱞᱟᱹᱛᱤ ᱨᱮᱭᱟᱜ ᱡᱟᱦᱟᱸᱼᱼ ᱫᱚ ᱯᱷᱚᱞ ᱨᱮᱭᱟᱜ ᱥᱟᱭᱤᱡᱽ ᱴᱟᱜ ᱚᱱᱟ ᱦᱩᱰᱤᱝ ᱦᱩᱰᱤᱧ ᱦᱩᱭ ᱫᱟᱹᱲᱤᱜᱼᱟ ᱚᱱᱠᱟ᱾
ᱦᱩᱸ ᱦᱩᱸ ᱛᱟᱦᱚᱞᱮ ᱟᱞᱮ ᱥᱮᱜ ᱫᱚ ᱚᱱᱠᱟ ᱵᱤᱞᱟᱹᱛᱤ ᱠᱚᱫᱚ ᱩᱱᱟᱹᱜ ᱫᱚ ᱪᱟᱥ ᱵᱟᱝ ᱦᱩᱭᱩᱜ-ᱟ᱾ ᱛᱟᱦᱚᱞᱮ ᱟᱯᱮ ᱥᱮᱜ ᱫᱚ ᱵᱷᱟᱜᱮ ᱜᱮ ᱛᱟᱦᱚᱞᱮ ᱟᱨ ᱤᱭᱟᱹ ᱠᱚᱫᱚ ᱯᱮ ᱪᱟᱥ ᱵᱟᱲᱟᱭ ᱜᱮᱭᱟ ᱥᱮ ᱵᱟ? ᱛᱟᱯᱚᱨᱮ ᱵᱮᱸᱜᱟᱲ ᱵᱮᱝᱜᱟᱲ ᱠᱚᱫᱚ ᱯᱮ ᱨᱚᱦᱚᱭ ᱵᱟᱲᱟᱭᱟ ᱥᱮ ᱵᱟᱝ ᱟᱞᱮ ᱥᱮᱜ ᱢᱟ ᱵᱮᱸᱜᱟᱲ ᱟᱹᱰᱤ ᱢᱟᱨᱟᱝ ᱢᱟᱨᱟᱝ ᱵᱮᱸᱜᱟᱲ ᱡᱚᱜ ᱜᱮᱭᱟ ᱡᱮᱞᱮᱧᱟᱜ ᱢᱮᱱᱟᱜ-ᱟ, ᱢᱚᱴᱟ ᱟᱜ ᱢᱮᱱᱟᱜ-ᱟ, ᱟᱫᱚ ᱟᱯᱮ ᱥᱮᱜ ᱫᱚ ᱪᱟᱥ ᱵᱟᱲᱟᱭᱟ ᱯᱮ ᱥᱮ ᱵᱟᱝ ᱵᱮᱸᱜᱟᱲ ᱠᱚᱫᱚ?
ᱦᱳᱭ ᱵᱚᱭᱦᱟ ᱦᱚᱸᱜ-ᱚᱭ ᱡᱟᱦᱟᱸ ᱵᱮᱸᱜᱟᱲᱮᱢ ᱞᱟᱹᱭ ᱩᱪᱩᱭ ᱫᱟ ᱥᱮ ᱦᱮᱸ ᱟᱞᱮ ᱥᱮᱜ ᱦᱚᱸᱼᱼ ᱵᱮᱸᱜᱟᱲ ᱫᱚ ᱪᱟᱥ ᱫᱚᱞᱮ ᱪᱟᱥ ᱼᱼ ᱟᱨ ᱩᱱᱟᱹᱜ ᱴᱟᱜ ᱫᱚ ᱵᱮᱸᱜᱟᱲ ᱠᱩᱫᱚ ᱵᱟᱞᱮ ᱪᱟᱥ ᱜᱮᱭᱟ ᱟᱸᱻ ᱱᱤᱭᱟᱹ ᱡᱟᱹᱯᱼᱼ ᱯᱩᱨ ᱜᱮᱞᱮ ᱪᱟᱥ ᱧᱚᱠᱟ ᱟᱨ ᱵᱮᱸᱜᱟᱲ ᱫᱚ ᱟᱞᱮ ᱫᱚ ᱡᱟᱹᱱᱩᱢ ᱵᱮᱸᱜᱟᱲ ᱫᱚ ᱵᱟᱝ ᱡᱟᱦᱟᱸ ᱵᱟᱝ ᱡᱟᱹᱱᱩᱢ ᱵᱟᱝ ᱛᱟᱦᱮᱱᱟ ᱚᱱᱟ ᱵᱮᱸᱜᱟᱲ ᱡᱟᱹᱥᱛᱤ ᱞᱮ ᱪᱟᱥ ᱛᱟᱦᱮᱱᱟ ᱡᱟᱦᱟᱸ ᱫᱚ ᱢᱟᱱᱮ ᱵᱤᱜᱽᱱᱤ ᱨᱮ ᱡᱟᱦᱟᱸ ᱫᱚ ᱵᱤᱜᱩᱱᱤ ᱠᱚ ᱠᱚᱨᱟᱣ ᱜᱮᱭᱟ ᱥᱮ ᱚᱱᱟ ᱫᱚ ᱵᱤᱱᱟᱹ ᱡᱟ ᱡᱟᱹᱱᱩᱢ ᱵᱮᱸᱜᱟᱲ ᱠᱩ ᱠᱚᱨᱟᱣᱟ ᱚᱱᱟ ᱜᱮ ᱛᱟᱦᱚᱞᱮ ᱞᱟᱹᱴᱩ ᱞᱟᱹᱴᱩ ᱥᱟᱭᱤᱡ ᱛᱟᱦᱮᱱᱟ ᱚᱱᱟ ᱵᱮᱸᱜᱟᱲ ᱜᱮ ᱟᱞᱮ ᱫᱚᱠᱮ ᱪᱟᱥ ᱛᱟᱦᱮᱱᱟ ᱟᱯᱮ ᱫᱚ ᱚᱠᱟ ᱞᱮᱠ ᱵᱮᱸᱜᱟᱲ ᱠᱚᱯᱮ ᱪᱟᱥ ᱜᱮᱭᱟ
ᱟᱞᱮ ᱫᱚ ᱚᱱᱟ ᱤᱭᱟᱹ ᱵᱮᱸᱜᱟᱲ ᱞᱮ ᱪᱟᱥ ᱜᱮᱭᱟ ᱡᱟᱦᱟᱸ ᱡᱮᱞᱮᱧ ᱡᱮᱞᱮᱧ ᱡᱚᱜᱼᱟ ᱛᱤ ᱚᱱᱟ ᱛᱤ ᱞᱮᱠᱟ ᱯᱩᱨᱟᱹ ᱯᱩᱨᱟᱹ ᱡᱮᱞᱮᱧ ᱛᱟᱯᱚᱨᱮ ᱡᱟᱦᱟᱸ ᱟᱨ ᱢᱚᱴᱟ ᱜᱮ ᱚᱱᱟ ᱤᱡᱟᱹ ᱞᱮᱠᱟ ᱯᱩᱨᱟᱹ ᱦᱚᱛᱚᱜ ᱞᱮᱠᱟ ᱜᱳᱞ ᱚᱱᱟᱞᱮ ᱨᱚᱦᱚᱭ ᱜᱮᱭᱟ ᱵᱟᱨ ᱨᱮᱞᱚ ᱵᱟᱨ ᱨᱚᱠᱚᱢᱟᱜ ᱛᱟᱯᱚᱨᱮ ᱦᱮᱸᱫᱮᱭᱟᱜ ᱢᱮᱱᱟᱜᱼᱟ ᱛᱟᱯᱚᱨᱮ ᱯᱩᱲᱟᱜ ᱢᱮᱱᱟᱜᱼᱟ ᱚᱱᱟ ᱠᱚᱞᱮ ᱨᱚᱦᱚᱭ ᱜᱮᱭᱟ
ᱚ ᱦᱮᱸᱥᱮ ᱛᱚᱵᱮ ᱵᱚᱭᱦᱟ ᱤᱭᱟᱹ ᱟᱨᱚ ᱢᱤᱫᱴᱮᱱ ᱵᱟᱝ ᱥᱮ ᱱᱚᱱᱛᱮ ᱟᱨᱚ ᱯᱚᱴᱚᱞ ᱠᱚ ᱛᱚ ᱪᱟᱥ ᱜᱮᱭᱟ ᱥᱮ ᱵᱟᱝ ᱠᱚᱨᱚᱞᱟ ᱠᱚ
ᱚᱻ ᱠᱩᱸᱫᱽᱨᱤ ᱠᱩᱸᱫᱽᱨᱤ ᱵᱩᱞᱛᱮ ᱫᱚ ᱦᱮᱸ ᱠᱩᱸᱫᱽᱨᱤ ᱦᱚᱸᱞᱮ ᱨᱚᱦᱚᱭ ᱜᱮᱭᱟ᱾ ᱟᱫᱚ ᱠᱩᱸᱫᱽᱨᱤ ᱫᱚ ᱡᱷᱟᱴᱟ ᱠᱚ ᱢᱮᱱᱟᱜ ᱛᱟᱞᱮᱭᱟ ᱟᱫᱚ ᱚᱱᱟ ᱫᱚ ᱢᱮᱜᱴᱟᱝ ᱚᱱᱟ ᱚᱱᱟ ᱠᱷᱮ ᱚᱱᱟ ᱞᱟᱹᱜᱤᱫ ᱫᱚ ᱢᱤᱫᱴᱟᱝ ᱠᱷᱮᱛ ᱢᱮᱱᱟᱜᱼᱟ ᱯᱩᱨᱟᱹ ᱚᱱᱟ ᱫᱚ ᱥᱩᱫᱩ ᱠᱩᱸᱫᱽᱨᱤ ᱜᱮ ᱦᱩᱭᱩᱜᱼᱟ ᱟᱨᱠᱤ ᱟᱫᱚ ᱤᱭᱟᱹ ᱠᱚᱫᱚ ᱟᱯᱮ ᱫᱚ ᱪᱮᱫᱠᱟ ᱚᱱᱟ ᱫᱚ ᱵᱟᱲᱜᱮ ᱠᱚᱨᱮ ᱜᱮ ᱯᱮ ᱨᱚᱦᱚᱭᱟ ᱥᱮ ᱠᱷᱮᱛ ᱢᱮᱱᱟᱜ ᱛᱟᱯᱮᱭᱟ ᱯᱩᱨᱟᱹ
ᱚᱱᱟ ᱫᱚ ᱵᱟᱲᱜᱮ ᱠᱚᱨᱮ ᱫᱚ ᱵᱟᱞᱮ ᱨᱚᱦᱚᱭᱟ ᱠᱷᱮᱛ ᱠᱚᱨᱮ ᱜᱮᱞᱮ ᱨᱚᱦᱚᱭᱟ ᱠᱩᱸᱫᱽᱨᱤ ᱡᱷᱟᱴᱟ ᱠᱚᱞᱮ ᱡᱷᱟᱴᱟᱭ ᱛᱟᱦᱮᱸᱱᱟ ᱚᱱᱟ ᱥᱟᱶᱛᱮ ᱡᱟᱹᱥᱛᱤ ᱜᱮᱞᱮ ᱡᱷᱟᱴ ᱡᱷᱟᱴᱟ ᱫᱚᱞᱮ ᱡᱷᱟᱴᱟᱭ ᱛᱟᱦᱮᱱᱟ ᱟᱨ ᱚᱱᱠᱟ ᱞᱮᱠᱟᱛᱮ ᱟᱞᱮ ᱫᱚ ᱡᱟᱹᱥᱛᱤ ᱜᱮᱞᱮ ᱨᱚᱦᱚᱭ ᱛᱟᱦᱮᱸᱱᱟ ᱠᱩᱸᱫᱽᱨᱤ ᱠᱚ ᱥᱮ ᱠᱚᱨᱚᱞᱟ ᱠᱚ ᱦᱮᱸᱥᱮ ᱵᱷᱟᱹᱜᱤ ᱯᱚᱨᱤᱢᱟᱱ ᱞᱮᱠᱟ ᱜᱮᱞᱮ ᱨᱚᱦᱚᱭ ᱛᱟᱦᱮᱸᱱᱟ ᱟᱨ ᱚᱱᱛᱮ ᱡᱟᱦᱟᱸ ᱫᱚ ᱠᱚᱨᱚᱞᱟᱧ ᱞᱟᱹᱭ ᱠᱮ ᱟᱯᱮ ᱫᱚ ᱠᱚᱨᱚᱞᱟ ᱫᱚᱯᱮ ᱪᱟᱥ ᱛᱟᱦᱮᱱ ᱜᱮᱭᱟ ᱥᱮ ᱵᱟᱝ ᱠᱚᱨᱚᱞᱟ
ᱦᱮᱸ ᱠᱚᱨᱚᱞᱟ ᱦᱚᱸ ᱚᱱᱠᱟᱱᱟᱜ ᱵᱟᱨ ᱨᱚᱠᱚᱢᱟᱜ ᱢᱮᱱᱟᱜᱼᱟ ᱛᱟᱯᱚᱨ ᱚᱛ ᱨᱮᱦᱚᱸ ᱦᱩᱭᱩᱜ ᱜᱮᱭᱟ᱾ ᱚᱛ ᱨᱮᱱᱟᱜ ᱫᱚ ᱠᱟᱹᱴᱤᱡ ᱠᱟᱹᱴᱤᱡ ᱫᱷᱟᱨᱟ ᱦᱩᱭᱩᱜᱼᱟ ᱟᱨ ᱢᱟᱨᱟᱝ ᱟᱨ ᱚᱱᱟ ᱡᱟᱦᱟᱸ ᱡᱷᱟᱴᱟ ᱨᱮᱞᱮ ᱨᱚᱦᱚᱭ ᱜᱮᱭᱟ᱾ ᱚᱱᱟ ᱫᱚ ᱠᱟᱹᱴᱤᱡ ᱡᱮᱞᱮᱧ ᱫᱷᱟᱨᱟ ᱦᱩᱭᱩᱜ ᱜᱮᱭᱟ ᱟᱫᱚ ᱟᱯᱮᱥᱮᱫ ᱫᱚ ᱪᱮᱫ ᱞᱮᱠᱟ